ᱦᱮᱞᱳ
ᱦᱮᱸ ᱡᱚᱦᱟᱨ ᱜᱮ ᱜᱚᱢᱠᱮ ᱾
ᱦᱮᱸ ᱜᱚᱢᱠᱮᱹ ᱡᱚᱦᱟᱨ ᱜᱮ ᱥᱟᱹᱜᱩᱱ ᱥᱮᱛᱟᱜ᱾ ᱛᱟᱦᱚᱞᱮ ᱜᱚᱢᱠᱮ ᱱᱤᱛᱚᱜ ᱫᱚ ᱪᱮᱫ ᱠᱚᱵᱤᱱ ᱪᱤᱠᱟᱹᱭ ᱫᱟ᱾
ᱦᱮᱸ ᱦᱮᱸᱛᱚᱜ ᱫᱚ ᱠᱟᱹᱴᱤᱡ ᱢᱮᱱᱟᱜ ᱟᱠᱟᱫ ᱞᱤᱧᱟᱹ ᱯᱷᱟᱠᱥᱮᱫ ᱨᱮ ᱛᱟᱲᱟᱢ ᱵᱟᱲᱟᱭ ᱫᱟᱞᱤᱧ᱾
ᱚ ᱫᱟᱠᱟ ᱠᱚᱫᱚ ᱵᱤᱱ ᱡᱚᱢ ᱠᱮᱫᱟ?
ᱦᱮᱸ ᱫᱟᱠᱟ ᱠᱚᱫᱚ ᱟᱹᱣᱨᱤᱞᱤᱧ ᱡᱚᱢᱟ ᱟᱹᱣᱨᱤ ᱠᱚ ᱤᱥᱤᱱ ᱛᱟᱞᱮᱭᱟ ᱟᱨᱠᱤ᱾
ᱚ
ᱟᱞᱮ ᱢᱟ ᱟᱹᱰᱤ ᱵᱮᱲᱟ ᱠᱟᱛᱮ ᱞᱮ ᱤᱥᱤᱱ ᱜᱮᱭᱟ, ᱚᱱᱠᱟ ᱥᱮᱛᱟᱜ ᱵᱮᱲᱟ ᱫᱚ ᱨᱩᱴᱤ ᱠᱚ ᱡᱚᱢ ᱦᱩᱭ ᱠᱟᱱᱟ ᱨᱩ ᱨᱩᱴᱤ ᱠᱚ ᱪᱟ ᱠᱚ ᱟᱨ ᱛᱳᱯᱳ ᱵᱟᱲᱟ ᱠᱟᱛᱮᱫ ᱛᱤᱠᱤᱱ ᱛᱤᱠᱤᱱ ᱟᱫᱚ ᱡᱚᱢ ᱦᱩᱭᱩᱜᱼᱟ ᱱᱤᱛᱚᱜ ᱫᱚ ᱢᱟᱱᱮ ᱤᱥᱤᱱ ᱫᱟᱠᱚ ᱟᱨᱠᱤ
ᱦᱮᱸ ᱫᱚᱥ ᱵᱟᱨ ᱵᱟᱡᱮ ᱢᱟᱱᱮ ᱫᱚᱥ ᱵᱟᱡᱟᱣᱱᱟ ᱵᱟᱨ ᱵᱟᱨᱴᱟ ᱥᱮᱫ ᱛᱮ
ᱦᱮᱸ ᱦᱮᱸ ᱜᱚᱢᱠᱮ ᱛᱟᱦᱚᱞᱮ ᱟᱹᱵᱤᱱ ᱫᱚ ᱡᱚᱢ ᱠᱮᱫᱟ ᱵᱤᱱ ᱥᱮ ᱟᱹᱣᱨᱤ?
ᱟᱹᱞᱤᱧ ᱦᱚᱸ ᱟᱹᱣᱨᱤ ᱞᱤᱧ ᱡᱚᱢᱟ ᱱᱚᱜ-ᱚᱭ ᱠᱤᱪᱷᱩ ᱠᱷᱚᱱ ᱯᱚᱨᱮ ᱞᱤᱧ ᱡᱚᱢᱟ᱾
ᱟᱪᱪᱷᱟ ᱟᱪᱪᱷᱟ
ᱛᱟᱯᱚᱨ ᱜᱚᱢᱠᱮ ᱚᱲᱟᱜ ᱠᱚ ᱨᱮ ᱱᱟᱯᱟᱭ ᱵᱟᱲᱟ ᱜᱮ ᱛᱚ᱾
ᱦᱮ ᱱᱟᱯᱟᱭ ᱵᱟᱲᱟ ᱜᱮ
ᱟᱪᱪᱷᱟ ᱦᱮᱸ ᱟᱹᱞᱤᱧ ᱦᱚ ᱠᱟᱴᱤᱡ
ᱚ ᱛᱟᱦᱞᱮ ᱫᱟᱜ ᱡᱟᱯᱩᱫ ᱫᱚ ᱦᱩᱭᱩᱜ ᱠᱟᱱᱟ ᱥᱮ ᱵᱟᱝ
ᱦᱮ ᱫᱟᱜ ᱡᱟᱯᱩᱫ ᱠᱚ ᱢᱟ ᱟᱹᱰᱤ ᱡᱳᱨ ᱜᱮ ᱦᱩᱭᱩᱜ ᱠᱟᱱᱟ,
ᱚ ᱛᱟᱦᱞᱮ ᱦᱩᱲᱩ ᱠᱚ ᱵᱮᱱ ᱪᱟᱥ ᱫᱟ ᱥᱮ ᱵᱟᱝ?
ᱦᱳᱲᱳ ᱠᱚ ᱫᱚ ᱪᱟᱥ ᱟᱠᱟᱫᱟ ᱞᱤᱧ᱾
ᱚ
ᱟᱵᱤᱱ ᱫᱚ ᱛᱟᱦᱚᱞᱮ ᱪᱟᱥ ᱟᱠᱟᱫᱟ ᱵᱤᱱ ᱥᱮ ᱵᱟᱝ ᱦᱳᱲᱩ ᱠᱚ ᱫᱚ᱾
ᱤᱧ ᱫᱚ ᱪᱮ ᱩᱱᱟᱹᱜ ᱩᱱᱟᱹᱜ ᱡᱟᱥᱛᱤ ᱫᱚ ᱵᱟᱭ ᱫᱟᱜ ᱫᱟᱥᱮ ᱪᱮ ᱟᱨ ᱢᱟᱱᱮ ᱵᱟᱝ ᱫᱟᱜ ᱞᱮᱠᱷᱟᱡ ᱦᱩᱲᱩ ᱫᱚ ᱪᱤᱠᱟᱹ ᱛᱮᱵᱮᱱ ᱪᱟᱥᱟ ᱥᱤ ᱠᱚᱦᱚ ᱵᱟᱝ ᱦᱩᱭ ᱟᱠᱟᱱᱟ᱾
ᱟᱪᱪᱷᱟ ᱟᱪᱪᱷᱟ
ᱛᱚ ᱥᱟᱨ ᱢᱟᱨᱥᱟᱵ ᱠᱚ ᱦᱚ ᱢᱟᱱᱩᱜ ᱟ ᱥᱮ
ᱚ ᱟᱪᱪᱷᱟ ᱵᱟᱱᱩᱜ ᱟᱠᱟᱫᱟ ᱟᱵᱤᱱᱟᱜ ᱚᱱ ᱛᱮ ᱫᱚ ᱵᱟᱝ
ᱦᱮᱸ ᱳᱭ ᱥᱮᱨᱢᱟ ᱫᱟᱜ ᱟᱨ ᱠᱮᱱᱮᱠ ᱫᱟᱜ ᱥᱟᱵ ᱢᱟᱨᱥᱟᱞ ᱠᱚ ᱦᱮᱱᱟᱜᱼᱟ ᱢᱟᱱᱮ ᱚᱱᱟ ᱫᱚ ᱥᱚᱵᱡᱤ ᱞᱟᱜᱤᱫ
ᱟᱪᱷᱟ ᱟᱪᱷᱟ ᱟᱪᱷᱟ ᱠᱮᱜ ᱢᱟᱱᱮ ᱠᱮᱱᱮᱠ ᱫᱟᱜ ᱫᱚ ᱟᱵᱤᱱᱟᱜ ᱚᱱᱛᱮ ᱫᱚ ᱢᱟᱱᱮ ᱚᱠᱟ ᱡᱚᱠᱷᱚᱡ ᱥᱮᱱᱚᱜᱼᱟ ᱢᱟᱱᱮ ᱵᱟᱨᱚ ᱢᱟᱥ ᱜᱮ? ᱢᱟᱱᱮ ᱥᱮᱱᱚᱜᱼᱟ ᱥᱮ ᱚᱠᱟ ᱪᱟᱸᱫᱳ ᱠᱚᱨᱮ ᱥᱮᱱᱚᱜᱼᱟ
ᱚᱭ ᱢᱟᱱᱮ ᱪᱤᱠᱟ ᱳᱭ ᱡᱮᱢᱚᱱ ᱱᱚᱜᱼᱚᱭ ᱱᱤᱛᱟᱜ ᱪᱟᱥ ᱦᱩᱭᱩᱜ ᱠᱟᱱᱟ ᱚᱱᱠᱟᱱ ᱫᱚ ᱠᱚ ᱟᱲᱟᱜ ᱟᱲᱟᱜ ᱟᱠᱟᱫᱟ ᱢᱟᱱᱮ ᱟᱲᱟᱜ ᱫᱚ ᱤᱫᱤ ᱠᱚ ᱟᱲᱟᱜᱟ ᱟᱲᱟᱜ ᱞᱟᱹᱜᱤᱫ ᱟᱠᱚ
ᱟᱪᱷᱟ ᱟᱪᱷᱟ
ᱟᱨ ᱢᱤᱫ ᱫᱷᱟᱣ ᱡᱚᱠᱷᱚᱱ ᱪᱟᱥ ᱦᱩᱭᱩᱜᱼᱟ ᱩᱱ ᱥᱚᱢᱚᱭ ᱠᱚ ᱟᱲᱟᱜᱟ
ᱟᱪᱷᱟ ᱜᱚᱝᱠᱮ ᱛᱟᱦᱞᱮ ᱚᱱᱟ ᱫᱟᱜ ᱫᱚ ᱯᱚᱭᱥᱟ ᱛᱮᱭᱮ ᱵᱤᱱ ᱠᱤᱨᱤᱧᱼᱟ ᱥᱮ
ᱵᱟ ᱵᱟ ᱯᱩᱭᱥᱟ. ᱫᱤᱭᱮ ᱫᱚ ᱵᱟᱝ
ᱟᱪᱷᱟ ᱟᱪᱷᱟ ᱢᱟᱱᱮ ᱯᱷᱤᱨᱤ ᱛᱮ ᱜᱮ ᱵᱟᱝ
ᱦᱮᱸ
ᱵᱷᱟᱜᱮ ᱜᱮ
ᱮ ᱫᱟ ᱟᱵᱮᱱ ᱥᱮᱫ ᱫᱚ ᱥᱮᱞᱚ ᱠᱚ ᱦᱮᱱᱟᱜ ᱟ ᱥᱮ ᱵᱟᱝ?
ᱦᱮᱸ ᱟᱹᱞᱤᱧ ᱥᱮᱫ ᱫᱚ ᱥᱮᱞᱚ ᱠᱚ ᱢᱮᱱᱟᱜ ᱟᱠᱟᱫᱟ ᱟ. ᱰᱤ ᱟᱭᱢᱟ ᱜᱮ᱾ ᱟ. ᱟᱨᱮ ᱟᱹᱞᱤᱧᱟᱜ ᱦᱚᱸ ᱟᱹᱰᱤ ᱟᱭᱢᱟ ᱜᱟᱱ ᱢᱮᱱᱟᱜᱼᱟ ᱯᱮᱭᱟ ᱯᱩᱱᱭᱟ ᱜᱟᱱ ᱢᱮᱱᱟᱜ ᱟᱠᱟᱫ ᱛᱟ. ᱞᱤᱧᱟ᱾
ᱟᱫᱚ ᱟᱹᱞᱤᱧ ᱫᱚ ᱚᱱᱟ ᱫᱟᱜ ᱠᱚᱞᱤᱧ ᱟᱹᱠᱷᱨᱤᱧ ᱜᱮᱭᱟ ᱛᱚ ᱟᱨᱠᱤ ᱯᱚᱭᱥᱟ ᱫᱤᱭᱮ ᱜᱮ
ᱦᱮᱸ ᱢᱟᱱᱮ ᱡᱚᱠᱷᱚᱡ ᱫᱟᱜ ᱠᱚ ᱵᱟᱝ ᱠᱚ ᱟᱲᱟᱜᱟ ᱦᱟᱛᱟᱣ ᱜᱮᱭᱟ ᱠᱚ ᱥᱮ ᱥᱮ ᱟ. ᱰᱤ ᱦᱚᱲ ᱜᱮ
ᱦᱮᱸ ᱦᱮᱸ ᱚᱱᱠᱟ ᱢᱟᱱᱮ ᱜᱷᱚᱱᱴᱟ ᱦᱤᱥᱟᱹᱵᱽ ᱞᱤᱧ ᱮᱢᱟ ᱠᱚᱣᱟ ᱟᱨᱠᱤ
ᱚ ᱜᱷᱚᱱᱴᱟ ᱦᱤᱥᱟᱹᱵᱽ
ᱦᱮᱸ ᱟᱨ ᱟᱹᱰᱤ ᱟᱭᱢᱟ ᱡᱟᱭᱜᱟ ᱨᱮ ᱫᱚ ᱢᱮᱱᱟᱜ ᱟᱠᱟᱫᱟ ᱢᱟᱱᱮ ᱵᱤᱜᱷᱟᱹ ᱪᱩᱠᱛᱟᱹ ᱠᱚ ᱮᱢ
ᱦᱮᱸ ᱵᱟᱭᱤᱥᱥᱚ ᱴᱟᱠᱟ ᱦᱮᱸ ᱚᱱᱠᱟ ᱜᱮᱠᱚ ᱦᱟᱛᱟᱣᱟ
ᱦᱮᱸ ᱦᱩᱲᱩ ᱨᱚᱦᱚᱭ ᱠᱷᱚᱱᱟᱜ ᱮᱠᱵᱟᱨᱮ ᱵᱮᱞᱮ ᱫᱷᱟᱨᱤᱡ ᱛᱮ ᱦᱮᱸ ᱟᱫᱚ ᱟ... ᱦᱮᱸ ᱞᱟᱹᱭ ᱵᱤᱱ
ᱦᱮᱸ ᱢᱮᱱ ᱫᱟ. ᱞᱤᱧ ᱟᱹᱞᱤᱧᱟᱜ ᱱᱚᱛᱮ ᱫᱚ ᱢᱟᱱᱮ ᱦᱟᱥᱟᱨᱮ ᱢᱟᱱᱮ ᱫᱟᱜ ᱟᱨᱠᱤ ᱢᱟᱱᱮ ᱵᱮᱥᱤ ᱫᱤᱱ ᱵᱟᱝ ᱛᱟᱦᱮᱱᱟ ᱟᱨᱠᱤ ᱢᱟᱱᱮ ᱵᱟᱹᱞᱤ ᱦᱟᱥᱟ ᱠᱟᱱᱟ ᱛᱚ ᱛᱮᱦᱮᱧ ᱵᱤᱱ ᱯᱟᱣᱟ ᱟᱨ ᱵᱟ. ᱨᱥᱤᱧ ᱯᱚᱨᱮ ᱠᱷᱟᱱᱜᱮ ᱟᱫᱚ ᱟᱸᱡᱮᱫ ᱫᱚᱜᱼᱟ ᱢᱟᱱᱮ ᱫᱟᱜ ᱥᱟᱵ ᱨᱮᱱᱟᱜ ᱠᱷᱚᱢᱚᱛᱟ ᱵᱟᱹᱱᱩᱜ-ᱟ ᱱᱚᱶᱟ ᱦᱟᱥᱟ ᱨᱮᱱᱟᱜ ᱟᱨᱠᱤ
ᱦᱮᱸ
ᱟᱨ ᱱᱟᱢᱟᱞ ᱥᱤᱥᱚᱢ ᱥᱮᱫ ᱫᱚ ᱡᱮᱢᱚᱱ ᱧᱮᱧᱮᱞᱟᱵᱤᱱ ᱢᱤᱫ ᱫᱤᱱ ᱵᱤᱱ ᱯᱟᱣ ᱞᱮᱠᱷᱟᱱ ᱢᱟᱱᱮ ᱢᱤᱫ ᱥᱚᱯᱛᱟᱦ ᱜᱟᱱ ᱪᱟᱞᱟᱜ-ᱟ
ᱦᱮᱸ ᱟᱹᱴᱷᱤᱭᱟ. ᱲ ᱦᱟᱥᱟ ᱥᱮ
ᱦᱮᱸ ᱢᱟᱹᱴᱤᱭᱟᱹᱨ ᱦᱟᱥᱟ ᱠᱟᱱᱟ ᱚᱱᱛᱮᱱᱟᱜ ᱫᱚ ᱫᱟᱜ ᱥᱟᱵ ᱨᱮᱱᱟᱜ ᱠᱷᱚᱢᱚᱛᱟ ᱵᱮᱥᱤ ᱢᱮᱱᱟᱜ-ᱟ ᱟᱫᱚ ᱚᱱᱟ ᱛᱮᱜᱮ ᱟᱹᱞᱤᱧ ᱫᱚ ᱢᱟᱱᱮ ᱵᱤᱜᱷᱟ ᱪᱩᱠᱛᱚ ᱫᱚ ᱵᱟᱝᱞᱤᱧ ᱮᱢᱟ ᱠᱚᱣᱟ ᱵᱤᱜᱷᱟ ᱪᱩᱠᱛᱚ ᱮᱢ ᱢᱟᱱᱮ ᱞᱚᱥᱚᱜ ᱟᱹᱞᱤᱧ ᱚᱱᱟ ᱛᱮᱜᱮ ᱜᱷᱚᱱᱴᱟ ᱦᱤᱥᱟᱹᱵ ᱞᱤᱧ ᱮᱢᱟ ᱠᱚᱣᱟ᱾
ᱟᱫᱚ ᱜᱷᱚᱱᱴᱟ ᱫᱚ ᱛᱤᱱᱟᱹᱜ ᱵᱮᱱ ᱦᱟᱛᱟᱣ ᱛᱮ?
ᱦᱮᱸ ᱜᱷᱚᱱᱴᱟ ᱨᱮᱞᱤᱧ ᱦᱟᱛᱟᱣᱟ ᱢᱤᱫ ᱥᱚ ᱴᱟᱠᱟ᱾
ᱚᱝ ᱢᱟᱱᱮ ᱢᱤᱫ ᱥᱚ ᱴᱟᱠᱟ ᱢᱟᱱᱮ ᱢᱤᱫᱴᱮᱡ ᱠᱷᱮᱛ ᱠᱚ ᱢᱟᱱᱮ ᱢᱤᱫ ᱜᱷᱚᱱᱴᱟ ᱛᱮᱫᱚ ᱵᱟᱝ ᱦᱩᱭᱩᱜ-ᱟ ᱥᱮ ᱯᱮ ᱯᱩᱱ ᱜᱷᱚᱱᱴᱟ ᱫᱚ ᱦᱩᱭᱩᱜ ᱜᱮᱭᱟ᱾
ᱦᱮᱸ ᱚᱸᱠᱟ ᱦᱩᱭᱩᱜ-ᱟ ᱯᱩᱱ ᱜᱷᱚᱱᱴᱟ ᱢᱚᱬᱮ ᱜᱷᱚᱱᱴᱟ ᱛᱩᱨᱩᱭ ᱜᱷᱚᱱᱴᱟ ᱫᱷᱟᱹᱵᱤᱡ ᱦᱩᱭᱩᱜ ᱜᱮᱭᱟ ᱢᱟᱱᱮ ᱠᱷᱮᱛ ᱪᱤᱠᱟ ᱢᱟ ᱢᱟᱨᱟᱝ ᱚᱜ-ᱟ ᱚᱱᱠᱟ ᱜᱮ ᱥᱚᱢᱟᱭ ᱞᱟᱜᱟᱜ-ᱟ ᱟᱨᱠᱤ
ᱚ ᱟᱨ ᱢᱟᱱᱮ ᱢᱟᱱᱮ ᱪᱮᱫ ᱞᱤᱧ ᱞᱟᱹᱭᱟ ᱢᱟᱱᱮ ᱡᱚᱠᱷᱚᱱ ᱫᱟᱜ ᱵᱤᱱ ᱟᱲᱟᱜ-ᱟ ᱢᱤᱫᱴᱤᱡ ᱠᱷᱮᱛ ᱨᱮᱫᱚ ᱵᱟᱭ ᱦᱟᱛᱟ ᱟ ᱥᱮ ᱟᱹᱰᱤ ᱦᱚᱲ
ᱦᱮᱸ ᱦᱮᱸ ᱦᱮᱸ ᱟᱹᱰᱤ ᱦᱚᱲ ᱠᱚ ᱦᱟᱛᱟᱣᱟ ᱛᱟᱯᱚᱨᱮ ᱚᱱᱟ ᱫᱟᱜ ᱦᱟᱛᱟᱣ ᱠᱷᱟᱹᱛᱤᱨ ᱛᱮ ᱟᱹᱰᱤ ᱟᱭᱢᱟ ᱦᱚᱲ ᱢᱟᱱᱮ ᱞᱟᱹᱭᱤᱱ ᱠᱟᱜ-ᱟ ᱠᱚ ᱠᱚ ᱟᱨᱠᱤᱱ
ᱦᱮᱸ ᱢᱟᱱᱮ ᱵᱟᱝ ᱧᱟᱢᱚᱜ-ᱟ ᱥᱮ ᱞᱟᱭᱤᱱ ᱨᱮ ᱵᱟᱝ ᱛᱟᱦᱮᱸ ᱞᱮᱱ ᱠᱷᱟᱱ
ᱦᱮᱸ ᱛᱟᱯᱚᱨᱮ ᱦᱮᱸ ᱞᱟᱹᱭᱵᱤᱱ
ᱡᱟᱦᱟᱸᱭᱟᱜ ᱢᱟᱱᱮ ᱟᱭᱟᱜ ᱠᱷᱮᱛ ᱥᱮᱫ ᱵᱟᱜᱟᱣ ᱠᱟᱜᱼᱟᱭ ᱩᱱᱤ ᱩᱱᱤ ᱦᱚᱸᱭ ᱮᱜᱮᱨᱟᱭ ᱥᱮ ᱡᱮ ᱤᱧᱤᱧ ᱦᱟᱛᱟᱣ ᱠᱟᱫᱟ ᱤᱧᱟᱹᱜ ᱵᱟᱝ ᱦᱟᱛᱟᱣ ᱛᱮᱜᱮ ᱟᱢᱮᱢ ᱦᱟᱛᱟᱣ ᱮᱫᱟ
ᱦᱮᱸ ᱦᱮᱸ ᱦᱮᱸ ᱚᱱᱟ ᱠᱷᱟᱹᱛᱤᱨ ᱛᱮ ᱟᱹᱰᱤ ᱜᱟᱱ ᱟᱹᱰᱤ ᱟᱭᱢᱟ ᱦᱚᱲ ᱠᱚ ᱢᱟᱱᱮ ᱠᱷᱟᱹᱯᱟᱹᱨᱤᱜ ᱜᱮᱭᱟ ᱠᱚ ᱟᱨᱠᱤ
ᱦᱮᱸ ᱧᱤᱫᱟᱹ ᱯᱡᱚᱱᱛᱚᱠᱚ ᱛᱟᱦᱮᱸᱱᱟ ᱫᱚᱥ ᱵᱟᱨᱚ ᱵᱟᱡᱮ ᱚᱱᱠᱟ ᱠᱚ ᱛᱟᱦᱮᱸᱱᱟ ᱦᱩᱲᱩ ᱫᱟᱜ ᱯᱟᱣ ᱞᱟᱹᱜᱤᱫ
ᱦᱮᱸ
ᱦᱳᱭ ᱟᱞᱮ ᱱᱚᱛᱮ ᱠᱮᱱᱮᱞ ᱫᱟᱜ ᱨᱮᱦᱚᱸ ᱚᱱᱠᱟ ᱛᱟᱦᱮᱱᱟ ᱵᱟᱨᱚᱴᱟ ᱮᱠᱴᱟ
ᱟᱪᱪᱷᱟ ᱛᱟᱦᱚᱞᱮ ᱜᱚᱝᱠᱮ ᱦᱮᱸ ᱢᱮᱱᱫᱟᱞᱤᱧ ᱜᱚᱢᱠᱮ ᱛᱟᱦᱚᱞᱮ ᱟᱵᱤᱱᱟᱜ ᱚᱱᱟ ᱠᱮᱞᱮᱱ ᱫᱟᱜ ᱠᱚᱨᱮ ᱫᱚ ᱢᱟᱱᱮ ᱦᱟᱹᱠᱩ ᱠᱚᱫᱚ ᱧᱟᱢᱚᱜ ᱜᱮᱭᱟ ᱠᱚ ᱥᱮ ᱵᱟᱝ
ᱦᱟᱹᱠᱩ ᱫᱚᱠᱚ ᱠᱚ ᱧᱟᱢᱚᱜ-ᱟ
ᱟᱪᱪᱷᱟ ᱟᱪᱪᱷᱟ
ᱱᱤᱭᱟᱹ ᱵᱟᱨ ᱫᱚ ᱩᱱᱟᱹᱜ ᱫᱟᱜ ᱵᱟᱹᱲᱤᱡ ᱫᱟᱜ ᱵᱟᱭ ᱡᱟᱹᱲᱤ ᱠᱟᱫᱟ ᱥᱮ ᱟᱫᱚ ᱢᱟᱱᱮ ᱦᱟᱹᱠᱩ ᱠᱚ ᱩᱱᱟᱹᱜ ᱵᱟᱝᱠᱚ ᱦᱮᱡ ᱟᱠᱟᱱᱟ
ᱟᱪᱪᱷᱟ ᱜᱚᱝᱠᱮ ᱛᱟᱦᱚᱞᱮ ᱚᱱᱟ ᱜᱟᱰᱟ ᱢᱟᱰᱟ ᱠᱚ ᱢᱮᱱᱟᱜ-ᱟ ᱥᱮ ᱵᱟᱝ ᱟᱹᱵᱤᱱ ᱥᱮᱫ ᱫᱚ ᱜᱟᱰᱟ
ᱜᱟᱰᱟ ᱦᱮᱱᱟᱜ ᱱᱟᱹᱭ ᱦᱮᱱᱟᱜ
ᱟᱪᱪᱷᱟ ᱵᱷᱟᱜᱮ ᱜᱮ ᱟᱨ ᱵᱤᱨ ᱠᱚᱫᱚ ᱢᱮᱱᱟᱜ ᱜᱮᱭᱟ ᱥᱮ ᱵᱟᱝ ᱵᱤᱨ ᱠᱚ
ᱵᱤᱨ ᱠᱚᱫᱚ ᱜᱚᱝᱠᱮ ᱥᱟᱹᱜᱤᱧ ᱜᱮᱭᱟ ᱢᱟᱱᱮ ᱟᱹᱰᱤ ᱟᱹᱰᱤ ᱡᱟᱹᱥᱛᱤ ᱜᱮ ᱥᱟᱹᱜᱤᱧᱟ
ᱚ ᱛᱟᱦᱚᱞᱮ ᱟᱹᱵᱤᱱ ᱱᱚᱛᱮ ᱫᱚ ᱛᱟᱦᱚᱞᱮ ᱠᱟᱹᱴᱤᱡ ᱱᱟᱢᱟᱞ ᱧᱚᱜ ᱜᱮᱭᱟᱵᱤᱱ ᱥᱮ ᱪᱮᱫ
ᱦᱩᱸ ᱱᱟᱢᱟᱞ ᱜᱮ ᱞᱟᱹᱭ ᱞᱮᱠᱟᱡ ᱫᱚ ᱢᱟᱱᱮ ᱪᱮᱫᱠᱟ ᱳᱭ ᱪᱟᱨ ᱯᱟᱸᱪ ᱠᱤᱞᱳᱢᱤᱴᱟᱨ ᱚᱱᱠᱟ ᱫᱚ ᱦᱳᱭᱳᱜ ᱜᱮᱭᱟ
ᱟᱪᱪᱷᱟ ᱵᱷᱟᱜᱮ ᱜᱮ
ᱟᱞᱮ ᱱᱚᱛᱮ ᱠᱚᱫᱚ ᱡᱷᱚᱛᱚ ᱱᱟᱢᱟᱞ ᱚᱱᱛᱮ ᱜᱮᱠᱚ ᱥᱮᱱᱚᱜᱼᱟᱛᱚ ᱠᱟᱹᱢᱤ ᱞᱟᱹᱜᱤᱫ
ᱦᱮᱸ ᱜᱚᱢᱠᱮ ᱛᱟᱦᱚᱞᱮ ᱟᱵᱤᱱ ᱫᱚ ᱪᱮᱫ ᱠᱚᱵᱤᱱ ᱠᱟᱹᱢᱤ ᱜᱮᱭᱟ
ᱟᱹᱞᱤᱧ ᱫᱚ ᱪᱮᱫ ᱪᱮᱫ ᱦᱚᱸ ᱵᱟᱝ ᱛᱚ ᱯᱟᱲᱦᱟᱣ ᱦᱩᱭᱩᱜ ᱠᱟᱱᱟ
ᱟᱪᱪᱷᱟ ᱟᱪᱪᱷᱟ ᱯᱟᱲᱦᱟᱜ ᱠᱟᱱ ᱜᱮᱭᱟᱵᱤᱱ ᱵᱟᱝ
ᱦᱮᱸ
ᱛᱟᱦᱚᱞᱮ ᱯᱟᱲᱦᱟᱣ ᱠᱚᱫᱚ ᱛᱤᱱᱟᱹᱜ ᱫᱷᱟᱹᱵᱤᱡ ᱵᱤᱱ ᱞᱟᱦᱟ ᱤᱫᱤ ᱠᱮᱫᱟ
ᱱᱚᱭ‌‌ᱚᱭ ᱛᱚ ᱮᱭᱤᱪ ᱮᱥ ᱞᱤᱧ ᱮᱢᱟ ᱯᱚᱨᱮᱨ ᱵᱚᱪᱷᱚᱨ
ᱦᱩᱸ ᱱᱟᱯᱟᱭ ᱜᱮ ᱛᱚ ᱛᱟᱦᱚᱞᱮ ᱟᱵᱤᱱᱟᱜ ᱢᱟᱱᱮ ᱪᱮᱫ ᱠᱩᱠᱢᱩ ᱢᱮᱱᱟᱜ ᱠᱟᱫᱟ ᱡᱮ ᱯᱟᱲᱦᱟᱣ ᱠᱟᱛᱮᱫ ᱡᱮ ᱡᱮ ᱢᱟᱱᱮ ᱡᱟᱦᱟᱸᱱᱟᱜ ᱠᱩᱠᱢᱩ ᱵᱟᱹᱱᱩᱜ ᱟᱠᱟᱫᱟ ᱡᱮ ᱚᱱᱠᱟ ᱵᱤᱱ ᱯᱟᱲᱦᱟᱣ ᱠᱟᱛᱮ ᱱᱚᱣᱟ ᱥᱮ ᱚᱱᱟ ᱵᱤᱱ ᱵᱮᱱᱟᱣ ᱟᱹᱵᱤᱱ‌ ᱵᱮᱱᱟᱣ ᱨᱮᱱᱟᱜ ᱠᱩᱠᱢᱩ ᱥᱮ ᱠᱚᱨᱟᱣᱼᱟ ᱵᱤᱱ
ᱚᱱᱠᱟ ᱫᱚ ᱵᱟᱹᱱᱩᱜᱼᱟ ᱟᱫᱚ ᱞᱟᱹᱭ ᱫᱟᱞᱤᱧ ᱛᱚ ᱮᱥ ᱮᱥ ᱥᱤ ᱡᱤ ᱰᱤ ᱞᱤᱧ ᱠᱚᱨᱟᱣᱟ
ᱟᱪᱪᱷᱟ
ᱚ ᱮᱥᱮᱥ ᱥᱤ ᱡᱤᱰᱤ ᱧᱟᱢ ᱠᱟ ᱠᱟᱛᱮᱫ ᱟᱫᱚ ᱢᱟᱱᱮ ᱯᱟᱲᱦᱟᱣ ᱫᱚᱞᱤᱧ ᱯᱟᱲᱦᱟᱣ ᱤᱫᱤᱭᱟ ᱳᱭ ᱟᱭ ᱯᱤ ᱮᱥ ᱥᱮᱜ ᱛᱮ ᱟᱭ ᱯᱤ ᱮᱥ ᱥᱮᱜ ᱧᱮᱞ ᱦᱩᱭᱩᱜᱼᱟ ᱢᱟᱱᱮ ᱯᱟᱲᱦᱟᱣ ᱦᱚᱸ ᱯᱟᱲᱦᱟᱣ ᱪᱟᱞᱟᱜ ᱦᱩᱭᱩᱜᱼᱟ ᱟᱭ ᱯᱤ ᱮᱥ ᱥᱮᱫ ᱟᱭ ᱯᱤ ᱮᱥ ᱠᱚᱱᱥᱴᱮᱵᱚᱞ ᱚᱱᱟᱠᱚ ᱧᱮᱞ ᱦᱩᱭᱩᱜᱼᱟ
ᱚ ᱛᱟᱦᱚᱞᱮ ᱪᱟᱹᱠᱨᱤ ᱠᱚᱨᱮᱱᱟᱜ ᱮᱠᱡᱟᱢ ᱠᱚᱫᱚ ᱵᱤᱱ ᱮᱢ ᱠᱟᱫᱟ ᱥᱮ ᱵᱟᱝ
ᱮᱠᱡᱟᱢ ᱫᱚ ᱟᱭᱨᱤᱞᱤᱧ ᱮᱢᱟ ᱱᱤᱛᱚᱜ ᱛᱮᱭᱟᱨᱤ ᱪᱟᱞᱟᱜ ᱠᱟᱱᱟ
ᱟᱪᱪᱷᱟ ᱟᱪᱪᱷᱟ ᱵᱷᱟᱜᱮ ᱜᱮ ᱛᱟᱦᱞᱮ ᱟᱨ ᱚᱞ ᱚᱞ ᱪᱤᱠᱤ ᱠᱚᱫᱚ ᱢᱟᱱᱮ ᱯᱟᱲᱦᱟᱣ ᱢᱟᱱᱮ ᱢᱮᱱᱟᱜ ᱜᱮᱭᱟ ᱥᱮ ᱵᱟᱝ ᱟᱵᱤᱱ ᱚᱱᱛᱮ ᱫᱚ ᱚᱞᱪᱤᱠᱤ ᱤᱥᱠᱩᱞ ᱠᱚ
ᱚᱞᱪᱤᱠᱤ ᱤᱥᱠᱩᱞ ᱫᱚ ᱦᱮᱱᱟᱜ ᱜᱮᱭᱟᱠ ᱢᱟᱱᱮ ᱩᱱᱟᱹᱜ ᱡᱟᱹᱥᱛᱤ ᱜᱤᱫᱽᱨᱟᱹ ᱵᱟᱹᱱᱩᱜ ᱠᱚᱣᱟ ᱟᱵᱚ ᱥᱟᱱᱛᱟᱲ ᱜᱮ ᱵᱮᱥᱤ ᱵᱟᱝᱞᱟ ᱢᱤᱰᱤᱭᱟᱢ ᱛᱮᱠᱚ ᱯᱟᱲᱦᱟᱜᱼᱟ ᱥᱮ
ᱦᱮᱸ ᱦᱮᱸ ᱟᱵᱚ ᱥᱟᱱᱛᱟᱲ ᱢᱟᱛᱚ ᱵᱮᱥᱤᱨ ᱵᱷᱟᱜᱽ ᱜᱮ ᱜᱚᱴᱟ ᱡᱟᱭᱜᱟ ᱨᱮᱜᱮ ᱟᱵᱚᱣᱟᱜ ᱢᱤᱰᱤᱭᱟ ᱛᱮᱫᱚ ᱟᱹᱰᱤ ᱠᱚᱢ ᱠᱚ ᱯᱟᱲᱦᱟᱜ ᱠᱟᱱᱟ ᱵᱮᱥᱤᱨ ᱵᱷᱟᱜᱽ ᱜᱮ ᱚᱞ ᱤᱝᱞᱤᱥ ᱛᱮᱠᱚ ᱯᱟᱲᱦᱟᱜ ᱠᱟᱱᱟ ᱵᱟᱝᱞᱟ ᱢᱤᱰᱤᱭᱟᱢ ᱛᱮᱠᱚ ᱯᱟᱲᱦᱟᱜ ᱠᱟᱱᱟ
ᱦᱮᱸ ᱟᱵᱚ ᱚᱞᱪᱤᱠᱤ ᱢᱤᱰᱤᱭᱟᱢ ᱛᱮᱫᱚ ᱩᱱᱟᱹᱜ ᱴᱤᱪᱟᱨ ᱠᱚᱦᱚᱸ ᱵᱟᱹᱱᱩᱜ ᱠᱚ ᱵᱟᱱᱩᱜ ᱠᱚᱭᱟ ᱥᱮ ᱟᱫᱚ
ᱦᱮᱸ ᱦᱮᱸ
ᱡᱷᱚᱛᱚ ᱵᱮᱝᱜᱚᱞᱤ ᱢᱤᱰᱤᱭᱟᱢ ᱛᱟᱦᱚᱞᱮ ᱜᱚᱢᱠᱮ ᱟᱵᱤᱱ ᱫᱚ ᱯᱟᱲᱦᱟᱜ ᱠᱟᱱ ᱜᱮᱭᱟᱵᱤᱱ ᱥᱮ ᱢᱩᱪᱟᱹᱫ ᱠᱮᱫᱟᱵᱤᱱ
ᱦᱮᱸᱯᱟᱲᱟᱣ ᱫᱚ ᱟᱹᱞᱤᱧ ᱫᱚ ᱢᱩᱪᱟᱹᱫ ᱢᱩᱪᱟᱫ ᱠᱟᱫᱟᱞᱤᱧ ᱢᱟᱱᱮ ᱟᱹᱰᱤ ᱞᱟᱦᱟ ᱨᱮᱜᱮ ᱟᱨᱠᱤ ᱵᱟᱹᱜᱤ ᱠᱟᱫᱟᱞᱤᱧ ᱟᱨᱠᱤ ᱢᱟᱱᱮ ᱟᱹᱞᱤᱧᱟᱜ ᱠᱟᱹᱴᱤᱡ ᱥᱚᱢᱚᱥᱥᱟ ᱛᱟᱦᱮᱸ ᱠᱟᱱ ᱠᱷᱟᱹᱛᱤᱨ ᱟᱫᱚ ᱯᱟᱲᱦᱟᱣ ᱯᱟᱲᱦᱟᱣ ᱛᱮ ᱯᱟᱲᱦᱟᱣ ᱨᱮᱱᱟᱜ ᱟᱹᱰᱤ ᱡᱳᱨ ᱜᱮ ᱤᱪᱪᱷᱟᱹ ᱛᱟᱦᱮᱸ ᱠᱟᱱ ᱛᱟᱹᱞᱤᱧᱟ ᱟᱫᱚ ᱯᱟᱲᱦᱟᱣ ᱯᱟᱲᱦᱟᱣ ᱛᱮ ᱚᱱᱠᱟ ᱥᱚᱢᱚᱥᱥᱟ ᱥᱮᱴᱮᱨᱨᱮ ᱮᱱᱟ ᱟᱫᱚ ᱚᱱᱟ ᱥᱚᱢᱚᱥᱥᱟ ᱥᱮᱴᱮᱨᱮᱱ ᱠᱷᱟᱱ ᱟᱫᱚ ᱚᱱᱟ ᱥᱚᱢᱚᱥᱥᱟ ᱠᱷᱟᱹᱛᱤᱨ ᱜᱮ ᱟᱫᱚ ᱯᱟᱲᱦᱟᱣ ᱵᱟᱹᱜᱤ ᱦᱩᱭᱮᱱ ᱛᱟᱞᱤᱧᱟ ᱟᱨᱠᱤ
ᱦᱩᱸ ᱟᱫᱚ ᱯᱨᱚᱵᱞᱮᱢ ᱛᱟᱦᱮᱸᱱ ᱠᱷᱟᱱ ᱫᱚ ᱚᱲᱟᱜ ᱦᱚᱲ ᱯᱚᱭᱥᱟ ᱠᱚ ᱵᱟᱝᱠᱚ ᱮᱢ ᱫᱟᱲᱮᱭᱟᱜᱼᱟ ᱥᱮ
ᱦᱮᱸ ᱦᱮᱸ
ᱟᱨ ᱠᱷᱚᱭ ᱦᱚᱸ ᱪᱤᱠᱟᱹᱛᱮᱵᱤᱱ ᱠᱷᱚᱭ ᱠᱚᱣᱟ
ᱦᱮᱸ ᱟᱨ ᱱᱤᱛᱳᱜ ᱢᱟ ᱡᱟ ᱧᱮᱞᱚᱜ ᱠᱟᱱᱟ ᱯᱚᱭᱥᱟ ᱵᱮᱜᱚᱨ ᱢᱟ ᱪᱮᱫ ᱦᱚᱸ ᱵᱟᱝ ᱦᱩᱭᱩᱜ ᱠᱟᱱᱟ ᱥᱮ
ᱦᱮᱸ ᱦᱮᱸ ᱯᱚᱭᱥᱟ ᱜᱮ ᱡᱷᱚᱛᱚ
ᱦᱮᱸ ᱯᱚᱭᱥᱟ ᱜᱮ ᱢᱟᱱᱮ ᱨᱚᱲ ᱦᱚᱪᱚ ᱵᱤᱱᱟᱭ ᱞᱟᱱᱫᱟ ᱦᱚᱪᱚ ᱵᱤᱱᱟᱭ ᱢᱟᱱᱮ ᱡᱷᱚᱛᱚᱟᱜ ᱜᱮ
ᱯᱚᱭᱥᱟ ᱜᱮ ᱜᱚᱡ ᱵᱤᱱᱟᱭ ᱯᱚᱭᱥᱟ ᱜᱮ ᱵᱟᱧᱪᱟᱣ ᱵᱤᱱᱟᱭ
ᱦᱮᱸ ᱮᱠᱫᱚᱢ
ᱟᱨ ᱵᱟᱝᱠᱟᱱᱡ ᱯᱚᱭᱥᱟ ᱵᱟᱝ ᱦᱚᱸᱛᱚ ᱤᱭᱟᱹ ᱦᱟᱴ ᱵᱟᱡᱟᱨ ᱠᱚᱫᱚ ᱵᱟᱝ ᱦᱩᱭᱩᱜ ᱟᱥᱮ ᱯᱚᱭᱥᱟ ᱫᱚ ᱞᱟᱠᱛᱤᱭᱟ ᱜᱮᱭᱟ
ᱜᱚᱢᱠᱮ ᱛᱟᱦᱚᱞᱮ ᱟᱹᱵᱤᱱᱟᱜ ᱚᱱᱛᱮ ᱢᱟᱱᱮ ᱡᱟᱦᱟᱱᱟᱜ ᱠᱚ ᱵᱟᱝ ᱦᱩᱭᱩᱜ ᱠᱟᱱᱟ ᱱᱚᱣᱟ ᱜᱷᱟᱹᱲᱤᱡ ᱢᱟᱱᱮ ᱱᱚᱣᱟ ᱪᱟᱸᱫᱚ ᱡᱟᱦᱟᱱᱟᱜ ᱢᱟᱜᱽ ᱢᱚᱬᱮ ᱠᱚ
ᱵᱟ ᱵᱟᱝ ᱢᱚᱭ ᱠᱚ ᱟᱹᱞᱤᱧ ᱚᱱᱟ ᱠᱚᱨᱮ ᱫᱚ ᱦᱩᱭ ᱪᱟᱵᱟ ᱠᱟᱱᱟ ᱜᱚᱴ ᱜᱮ ᱢᱟᱱᱮ ᱦᱩᱭ ᱠᱟᱱᱟ ᱛᱚ ᱫᱚ ᱟᱭᱨᱤ ᱟᱸᱡᱚᱢᱜᱼᱟ ᱡᱮ ᱦᱩᱭᱩᱜ ᱠᱟᱱᱟ
ᱟᱪᱪᱷᱟ ᱟᱨ ᱛᱟᱦᱚᱞᱮ ᱵᱟᱯᱞᱟ ᱠᱚᱫᱚ ᱦᱩᱭᱩᱜ ᱠᱟᱱᱟ ᱥᱮ ᱵᱟᱝ ᱟᱵᱤᱱᱟᱜ ᱚᱱᱛᱮ
ᱵᱟᱯᱞᱟ ᱠᱚᱫᱚ ᱦᱩᱭᱩᱜ ᱠᱟᱱᱟ ᱜᱚᱝᱠᱮ ᱡᱟᱹᱥ ᱢᱟᱱᱮ ᱟᱥᱟᱲ ᱵᱚᱸᱜᱟ ᱛᱚ ᱠᱟᱹᱴᱤᱡ ᱡᱟᱹᱥᱛᱤ ᱜᱮ ᱦᱩᱭᱩᱜ ᱠᱟᱱᱟ
ᱟᱪᱪᱷᱟ ᱜᱚᱢᱠᱮ ᱛᱟᱦᱚᱞᱮ ᱟᱹᱵᱤᱱᱟᱜ ᱚᱱᱛᱮ ᱫᱚ ᱱᱣᱮᱛᱟᱨ ᱟᱥᱟᱲ ᱵᱚᱸᱜᱟ ᱢᱟᱱᱮ ᱫᱟᱜ ᱫᱤᱱ ᱫᱚ ᱢᱟᱱᱮ ᱞᱚᱥᱚᱫᱚᱜ ᱜᱮᱭᱟ ᱥᱮ ᱵᱟᱝ ᱟᱵᱤᱱᱟᱜ ᱚᱱᱛᱮ ᱫᱚ
ᱞᱚᱥᱚᱫᱚᱜ ᱜᱮᱭᱟ ᱦᱟᱱᱛᱮ ᱫᱚ ᱟᱹᱴᱤᱭᱟᱹᱲ ᱦᱟᱥᱟ ᱥᱮ ᱫᱚᱢᱮ ᱞᱚᱥᱚᱫᱚᱜᱼᱟ
ᱟᱪᱪᱷᱟ ᱟᱹᱞᱤᱧ ᱢᱟᱛᱚ ᱚᱱᱟ ᱢᱟᱹᱴᱤᱭᱟᱹᱲ ᱦᱟᱥᱟ ᱦᱮᱸ ᱢᱟᱹᱴᱤᱭᱟᱹᱲ ᱦᱟᱥᱟ ᱠᱚᱫᱚ ᱢᱟᱱᱮ ᱮᱠᱫᱚᱢ ᱚᱱᱮ ᱱᱚᱝᱠᱟ ᱫᱟᱜ ᱫᱤᱱ ᱛᱮ ᱚᱦᱚᱞᱤᱧ ᱛᱟᱲᱟᱢ ᱠᱮᱭᱟ ᱚᱱᱛᱮ ᱪᱟᱞᱟᱣ ᱢᱟᱱᱮ ᱮᱠᱵᱟᱨᱮ ᱛᱟᱲᱟᱢ ᱟᱹᱰᱤ ᱵᱚᱛᱚᱨ ᱜᱮᱞᱤᱧ ᱵᱩᱡᱷᱟᱹᱣᱟ ᱢᱟᱱᱮ ᱛᱟᱲᱟᱢ ᱯᱤᱷᱟᱹ ᱢᱟᱱᱮ ᱵᱷᱸᱤᱫᱟᱹᱲᱚᱜ ᱞᱮᱠᱟᱞᱤᱧ ᱵᱩᱡᱷᱟᱹᱣᱟ ᱟᱨᱠᱤ
ᱦᱮᱸ ᱥᱮ ᱠᱟᱹᱴᱤᱡ ᱪᱩᱞᱩᱝ ᱢᱟᱱᱮ ᱠᱟᱹᱴᱤᱡ ᱪᱩᱞᱩᱝ ᱡᱩᱫᱤ ᱡᱟᱦᱟ ᱞᱮᱠᱟ ᱡᱟᱸᱜᱟ ᱢᱟᱸᱜᱟ ᱯᱮᱴᱮᱫ ᱮᱱ ᱛᱟᱵᱤᱱᱟ ᱟᱫᱚᱵᱤᱱ ᱧᱩᱨᱩᱭᱱᱟ
ᱦᱮᱸ ᱟᱫᱚ ᱟᱹᱵᱤᱱ ᱢᱟ ᱚᱱᱛᱮᱱ ᱦᱚᱲ ᱠᱚᱫᱚ ᱢᱟᱱᱮ ᱯᱟᱹᱨᱠᱟᱹᱣ ᱜᱮᱭᱟ ᱵᱤᱱ ᱚᱱᱟ ᱠᱚᱨᱮ ᱛᱟᱲᱟᱢ ᱠᱚᱫᱚ
ᱠᱟᱹᱴᱤᱡ ᱠᱷᱚᱡ ᱠᱟᱹᱴᱤᱡ ᱠᱷᱚᱡ ᱛᱟᱲᱟᱢ ᱵᱟᱲᱟ ᱦᱩᱭ ᱠᱟᱱᱟ ᱥᱮ ᱚᱱᱠᱟᱱ ᱡᱟᱭᱜᱟ ᱨᱮᱜᱮ
ᱦᱮᱸ
ᱛᱚ ᱢᱟᱱᱮ ᱪᱮᱫᱠᱟᱞᱤᱧ ᱞᱟᱹᱭᱟ ᱢᱟᱱᱮ ᱪᱟᱥ ᱯᱚᱠᱠᱷᱮ ᱫᱚ ᱠᱟᱹᱴᱤᱡ ᱵᱷᱟᱜᱤ ᱜᱮᱭᱟ ᱫᱟᱜ ᱠᱚ ᱢᱟᱱᱮ ᱛᱟᱦᱮᱱᱟ ᱟᱹᱰᱤ ᱫᱤᱱ
ᱦᱮᱸ ᱪᱟᱥ ᱯᱚᱠᱠᱷᱮ ᱫᱚ ᱟᱹᱰᱤ ᱡᱳᱨ ᱜᱮ ᱵᱷᱟᱜᱮᱭᱟ
ᱦᱩᱸ
ᱟᱨ ᱜᱚᱢᱠᱮ ᱛᱟᱦᱚᱞᱮ ᱦᱤᱛᱳᱜ ᱫᱚ ᱟᱹᱵᱤᱱ ᱥᱮᱫ ᱫᱚ ᱥᱤᱛᱩᱝ ᱫᱟᱭ ᱥᱮ ᱵᱟᱝ ᱛᱟᱦᱚᱞᱮ
ᱵᱟ ᱵᱟ ᱨᱤᱢᱤᱞ ᱨᱤᱢᱤᱞ ᱧᱮᱞᱚᱜ ᱠᱟᱱᱟ ᱫᱟᱜ ᱦᱚᱸ ᱵᱟᱭ ᱫᱟᱜ ᱮᱫᱟ
ᱚ
ᱢᱟᱱᱮ ᱥᱩᱫᱩ ᱜᱮ ᱤᱭᱟᱹ ᱠᱟᱜ ᱠᱟᱱᱟ ᱚᱱᱮ ᱥᱤᱛᱩᱝ ᱦᱚᱸ ᱵᱟᱭ ᱥᱤᱛᱩᱝ ᱫᱟ ᱮᱱᱛᱮ ᱫᱟᱜ ᱦᱚᱸ ᱵᱟᱭ ᱫᱟᱜ ᱫᱟ
ᱟᱪᱪᱷᱟ
ᱳᱭ ᱫᱟᱫᱟᱭ ᱚᱱᱮ ᱪᱮᱫᱠᱟᱧ ᱞᱟᱹᱭᱟ ᱢᱟᱱᱮ ᱳᱭ ᱫᱷᱩᱲᱤ ᱞᱚᱦᱚᱫ
ᱟᱪᱪᱷᱟ ᱢᱟᱱᱮ ᱠᱟᱹᱢᱤ ᱨᱮᱫᱚ ᱵᱟᱝ ᱞᱟᱜᱟᱜ ᱠᱟᱱᱟ ᱵᱟᱝ
ᱮᱦᱮᱸᱜ ᱱᱚᱮᱛ ᱫᱚ ᱟᱫᱚ ᱦᱩᱲᱩ ᱦᱚᱸ ᱪᱟᱥ ᱵᱟᱝ ᱜᱟᱱᱚᱜ ᱠᱟᱱᱟ ᱥᱮ ᱠᱮᱱᱮᱞ ᱫᱟᱜ ᱠᱚ ᱞᱮᱭᱫᱟ ᱜᱟᱯ ᱯᱟᱥ ᱵᱟᱠᱷᱟᱡ ᱢᱮᱤᱭᱟᱝ ᱪᱮᱫ ᱛᱮᱠᱚ ᱟᱲᱟᱜᱟ
ᱦᱮᱸ ᱵᱷᱟᱜᱮ ᱜᱮ ᱜᱚᱝᱠᱮ ᱛᱟᱦᱚᱞᱮ ᱦᱟᱹᱠᱩ ᱠᱚᱫᱚᱵᱤᱱ ᱥᱟᱵᱮᱜ ᱠᱚᱣᱟ ᱥᱮ ᱵᱟᱝ
ᱦᱟᱹᱠᱩ ᱫᱚ ᱥᱟᱵ ᱦᱩᱭᱩᱜ ᱠᱟᱱ ᱜᱮᱭᱟ
ᱚ ᱟᱹᱵᱤᱱᱟᱜ ᱚᱱᱛᱮ ᱢᱟ ᱱᱟᱹᱭ ᱠᱚ ᱟᱹᱰᱤ ᱡᱳᱨ ᱜᱮ ᱢᱮᱱᱟᱜᱼᱟ ᱛᱚ ᱟᱫᱚ ᱱᱟᱹᱭ ᱠᱚᱨᱮ ᱡᱟᱡᱟᱞ ᱢᱟᱞ ᱠᱚ ᱵᱟᱹᱵᱤᱱ ᱪᱟᱯᱟᱫ ᱜᱮᱭᱟ
ᱱᱟᱹᱭ ᱠᱚᱨᱮ ᱡᱟᱞᱢᱟᱞ ᱫᱚ ᱱᱤᱛᱚᱜ ᱫᱚ ᱫᱟᱜ ᱠᱚ ᱟᱲᱟᱜ ᱠᱟᱫᱟ ᱥᱮ ᱪᱤᱠᱟᱹᱛᱮᱵᱤᱱ ᱛᱟᱯ ᱪᱟᱯᱟᱫᱟ ᱡᱟᱞ ᱢᱟᱱᱮ ᱟᱹᱛᱩ ᱪᱟᱞᱟᱜᱼᱟ
ᱟᱪᱪᱷᱟ ᱟᱨ ᱟᱹᱰᱤ ᱟᱭᱢᱟ ᱜᱟᱱ ᱦᱚᱲ ᱠᱚᱞᱤᱧ ᱧᱮᱞ ᱠᱚᱣᱟ ᱢᱟᱱᱮ ᱱᱮᱣᱠᱟ ᱪᱮᱫ ᱪᱮᱛᱟᱱ ᱛᱮ ᱢᱟᱱᱮ ᱱᱟᱹᱣᱠᱟᱹ ᱪᱮᱛᱟᱱ ᱛᱮ ᱢᱟᱱᱮ ᱪᱟᱣ ᱠᱟᱛᱮ ᱢᱟᱱᱮ ᱦᱟᱹᱠᱩ ᱠᱚ ᱥᱟᱵ ᱠᱚᱜᱮᱭᱟ ᱟᱨᱠᱤ
ᱦᱮᱸ ᱠᱤᱱᱛᱩ ᱟᱞᱮ ᱢᱟᱱᱮ ᱱᱟᱹᱭ ᱫᱚ ᱢᱟᱨᱟᱝ ᱜᱮᱭᱟ ᱢᱟᱱᱮ ᱱᱟᱹᱣᱠᱟᱹ ᱠᱚᱫᱚ ᱩᱱᱟᱹᱜ ᱫᱚ ᱵᱟᱝᱠᱚ ᱪᱟᱹᱞᱩ ᱦᱚᱪᱚᱣᱟᱜᱼᱟ
ᱟᱪᱪᱷᱟ ᱟᱪᱪᱷᱟ ᱛᱟᱦᱞᱮ ᱯᱟᱨᱚᱢᱚᱜ ᱜᱮᱭᱟ ᱠᱚ ᱟᱪᱪᱷᱟ ᱛᱟᱦᱚᱞᱮ ᱯᱟᱨᱚᱢᱚᱜ ᱜᱮᱭᱟ ᱠᱚ ᱪᱤᱠᱟᱹᱛᱮ ᱦᱚᱲ ᱠᱚ ᱩᱱᱟᱹᱜ ᱟᱪᱪᱷᱟ ᱴᱷᱤᱠ ᱜᱮᱭᱟ ᱜᱚᱝᱠᱮ ᱛᱟᱦᱚᱞᱮ ᱯᱚᱨᱮ ᱛᱤᱱ